ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ ᱜᱚᱢᱠᱮ᱾
ᱪᱮᱛ ᱦᱮᱸ ᱵᱮᱥ ᱵᱟᱲᱟᱜᱮ ᱱᱤᱭᱟᱹ ᱜᱷᱟᱹᱲᱤ ᱫᱚ ᱟᱢ ᱜᱮ?
ᱩᱭᱟ᱾ ᱱᱚᱜ ᱚᱭ ᱵᱮᱥ ᱵᱟᱲᱟ ᱜᱮ ᱜᱚᱝᱠᱮ ᱛᱟᱦᱚᱞᱮ ᱫᱟᱠᱟ ᱠᱚᱫᱚ ᱡᱚᱢ ᱵᱟᱲᱟ ᱦᱩᱭᱱᱟ᱾
ᱦᱩᱸ ᱡᱚᱢ ᱵᱟᱲᱟ ᱦᱳᱭᱱᱟ ᱾ ᱮᱛ ᱚᱵ ᱞᱟᱦᱟ ᱟᱢᱜᱢ ᱜᱮᱢ ᱡᱚᱢ ᱵᱟᱲᱟ ᱠᱮᱫᱟ ᱥᱮ ᱵᱟᱝ?
ᱦᱮᱸ ᱦᱚᱭ ᱛᱷᱮᱱᱮᱢ ᱢᱟᱨᱟᱝ ᱡᱚ ᱡᱚ ᱡᱚᱢ ᱵᱟᱲᱟ ᱠᱟᱛᱮᱜ ᱡᱤᱨᱟᱹᱣ ᱵᱟᱲᱟ ᱦᱳᱭᱳᱜ ᱠᱟᱱᱟ ᱠᱟᱹᱴᱤᱡ ᱾
ᱴᱟᱣᱭᱟᱨ ᱴᱟᱜ ᱠᱟᱹᱴᱤᱡ ᱯᱨᱚᱵᱞᱮᱢ ᱮᱫ ᱛᱟᱵᱤᱱᱟᱭ᱾
ᱦᱮᱸ ᱱᱮᱴᱳᱭᱟᱨᱠᱚ ᱱᱮᱴᱳᱭᱟᱨᱠᱚ ᱯᱨᱚᱵᱞᱮᱢ ᱮᱛ ᱛᱟᱞᱤᱧᱟᱭ ᱵᱟᱝ?
ᱮᱠᱫᱚᱢ ᱮᱠᱫᱚᱢ ᱱᱤᱛᱚᱜ ᱫᱚ ᱵᱷᱟᱜᱮ ᱜᱮ ᱟᱡᱚᱢᱚᱜ ᱠᱟᱱᱟ ᱱᱤᱛᱚᱜ ᱫᱚ ᱾
ᱟᱪᱪᱷᱟ ᱟᱪᱪᱷᱟ ᱦᱚᱭ ᱦᱤᱸᱥᱤᱫ ᱠᱮᱫᱟᱭ ᱛᱚ ᱛᱟᱦᱞᱮ ᱾ ᱳᱸ ᱛᱤᱛᱮ ᱡᱟᱹᱱᱤᱡ ᱮ ᱠᱟᱹᱴᱤᱡ ᱮ ᱯᱨᱚᱵᱞᱮᱢ ᱫᱟ ᱾
ᱟᱪᱪᱷᱟ ᱟᱪᱪᱷᱟ ᱛᱟᱦᱞᱮ ᱜᱟᱯᱟ ᱟᱢᱵᱟᱵᱚᱛᱤ ᱠᱚ ᱥᱮᱴᱮᱨᱮᱱ ᱫᱚ ᱡᱮᱞ ᱠᱚ ᱛᱤᱱᱟᱹᱜ? ᱦᱟᱛᱟᱣ ᱦᱳᱭᱳᱜ ᱠᱟᱱᱟ ᱾
ᱦᱮᱸ ᱟᱹᱰᱤ ᱵᱷᱟᱜᱮ ᱠᱟᱛᱷᱟ ᱵᱮᱤᱱ ᱞᱟᱹᱭ ᱠᱟᱫᱟ ᱟᱢᱵᱟᱵᱚᱛᱤ ᱢᱟ ᱥᱮᱴᱮᱨᱮᱱ ᱛᱟᱵᱚᱱᱟ ᱾ ᱛᱟᱦᱞᱮ ᱡᱮᱞ ᱠᱚᱫᱚ ᱚᱰᱟᱨ ᱦᱳᱭ ᱠᱟᱱᱟ ᱵᱷᱟᱜᱮ ᱜᱮ᱾ ᱛᱟᱦᱚᱞᱮ ᱜᱚᱝᱠᱮ ᱟᱯᱮ ᱜᱮ ᱪᱮᱠᱟ ᱯᱮ ᱚᱰᱟᱨ ᱠᱟᱜ ᱟ ᱡᱮᱞ ᱠᱚ᱾
ᱦᱮᱸ ᱚᱲᱟᱜ ᱨᱮ ᱟᱞᱮ ᱦᱟᱛᱟᱣ ᱟᱠᱟᱫ ᱛᱟᱞᱮᱭᱟᱠᱚ ᱥᱩᱠᱨᱤ ᱡᱮᱞ ᱢᱤᱫ ᱠᱤᱡᱤ ᱾ ᱟᱨ ᱾ ᱟᱨᱚ ᱰᱟᱝᱨᱟ ᱡᱮᱞ ᱦᱟᱛᱟᱣ ᱠᱟᱫᱟ ᱠᱚ ᱚᱱᱠᱟ ᱵᱟᱨ ᱠᱤᱡᱤ ᱵᱚᱭᱞᱟᱨ ᱡᱮᱞ ᱯᱟᱸᱪᱥᱚ ᱜᱟᱱ᱾ ᱦᱟᱠᱳ ᱯᱟᱸᱪ ᱥᱚ ᱾ ᱚ ᱦᱚᱲ ᱦᱛᱚ ᱞᱮ ᱥᱟᱸᱜᱮ ᱜᱮᱭᱟ ᱾
ᱟᱪᱪᱷᱟ ᱟᱪᱪᱷᱟ ᱵᱷᱟᱜᱮ ᱜᱮᱯᱮ ᱛᱟᱦᱚᱞᱮ ᱯᱮ ᱦᱟᱛᱟᱣ ᱠᱟᱜᱼᱟ᱾
ᱦᱮᱸ ᱵᱷᱟᱜᱤ ᱜᱮ ᱦᱟᱛᱟᱣ ᱦᱳᱭ ᱠᱟᱱᱟ ᱟᱯᱮ ᱜᱮ ᱪᱮᱫ ᱞᱮᱠᱟ ᱯᱮ ᱦᱟᱛᱟᱣ ᱠᱮᱫᱟ?
ᱦᱮᱸ ᱟᱞᱮ ᱦᱚᱸ ᱵᱷᱟᱜᱤ ᱚᱱᱠᱟ ᱜᱮ ᱟᱯᱮ ᱞᱮᱠᱟ ᱜᱮᱼᱼ ᱥᱩᱠᱨᱤ ᱡᱤᱞ ᱢᱤᱫ ᱠᱮᱡᱤ ᱰᱟᱝᱨᱟ ᱡᱤᱞ ᱚᱱᱠᱟ ᱜᱮ ᱢᱤᱫ ᱠᱮᱡᱤ ᱜᱮ ᱟᱨ ᱠᱟᱱᱴᱷᱟᱲ ᱢᱟᱼᱼ ᱮᱴᱟ ᱥᱮᱲᱟᱣᱟᱜ ᱜᱮ ᱟᱜᱩ ᱦᱩᱭ ᱟᱠᱟᱱᱟ ᱟᱫᱚ ᱫᱟᱨᱮ ᱠᱚᱫᱚ ᱵᱟᱹᱪᱩᱜ ᱛᱟᱞᱮᱭᱟ
ᱦᱮᱸ
ᱵᱟᱡᱟᱨ ᱠᱷᱚᱱᱟᱜ ᱜᱮ ᱠᱤᱨᱤᱧ ᱠᱟᱛᱮᱜ ᱞᱮ ᱟᱹᱜᱩ ᱠᱟᱜ-ᱟ ᱟᱪᱪᱷᱟ ᱜᱚᱝᱠᱮᱼᱼ ᱤᱱᱠᱟᱹᱧ ᱞᱟᱹᱭᱮᱫ ᱛᱟᱦᱮᱸᱜ ᱱᱚᱜ-ᱚᱭ ᱱᱮᱛᱟᱨ ᱢᱟ ᱧᱮᱞᱚᱜ ᱠᱟᱱᱟ ᱥᱳᱥᱟᱞ ᱢᱤᱰᱤᱭᱟ ᱨᱮ ᱟᱹᱰᱤ ᱠᱤᱪᱷᱩ ᱟᱵᱚᱼᱼ ᱥᱟᱱᱛᱟᱲ ᱥᱚᱢᱟᱡᱽ ᱨᱮᱱᱟᱜ ᱫᱚᱢᱮ ᱜᱮ ᱵᱷᱟᱭᱨᱟᱞᱚᱜ ᱠᱟᱱᱟ᱾ ᱛᱟᱦᱚᱞᱮ ᱚᱱᱟ ᱱᱤᱭᱮ ᱠᱟᱹᱴᱤᱡ ᱞᱟᱝ ᱜᱟᱞᱢᱟᱨᱟᱣ ᱞᱮᱠᱷᱟᱱ ᱠᱟᱹᱴᱤᱡ ᱵᱷᱟᱜᱮ ᱠᱚᱜᱼᱟ
ᱦᱮᱸ ᱞᱟᱹᱭ ᱛᱟᱞᱟᱝ ᱢᱮ ᱢᱟ
ᱟᱪᱪᱷᱟ ᱾ ᱦᱚᱸᱜ-ᱚᱭ ᱧᱮᱞᱚᱜ ᱠᱟᱱᱟ ᱡᱮ ᱟᱵᱚ ᱱᱤᱛᱚᱜ ᱯᱟᱛᱟ ᱯᱚᱨᱚᱵᱽ ᱠᱚᱢᱟ ᱫᱚᱢᱮ ᱦᱩᱭᱩᱜ ᱠᱟᱱ ᱛᱟᱵᱚᱱᱟ, ᱥᱟᱱᱛᱟᱲ ᱟᱜ ᱾ ᱟᱨ ᱚᱨᱜᱮᱥᱴᱟᱨ ᱠᱚᱦᱚᱸ ᱦᱮᱸ ᱦᱳᱭ ᱟᱨ ᱚᱨᱜᱮᱥᱴᱟᱨ ᱠᱚᱦᱚᱸ ᱫᱚᱢᱮ ᱦᱩᱭᱩᱜ ᱠᱟᱱᱟ ᱟ ᱠᱤᱱᱛᱩ ᱚᱱᱟ ᱚᱨᱜᱮᱥᱴᱟᱨ ᱠᱚᱨᱮ ᱧᱮᱞᱚᱜ ᱠᱟᱱᱟ ᱡᱮ ᱟᱵᱚ ᱨᱮᱱ ᱡᱟᱦᱟᱸᱭ ᱡᱩᱣᱟᱹᱱ ᱠᱚᱲᱟ ᱠᱩᱲᱤ ᱠᱚ,
ᱦᱳᱭ ᱠᱟᱹᱴᱤᱡ ᱠᱟᱹᱴᱤᱡ ᱵᱟᱹᱵᱩ ᱜᱤᱫᱽᱨᱟᱹ ᱢᱟᱹᱭ ᱵᱟᱹᱵᱩ ᱛᱟᱠᱚ ᱟᱨᱠᱤ
ᱦᱳᱭ ᱦᱳᱭ ᱛᱟᱦᱚᱞᱮ ᱩᱱᱠᱩ ᱢᱟ ᱫᱚᱢᱮ ᱦᱟᱱᱠᱩ ᱪᱮᱫ ᱱᱮᱛᱟᱨ ᱢᱟ ᱪᱷᱟᱯ ᱯᱨᱟ ᱥᱮ ᱪᱷᱟᱹᱯᱨᱤ ᱠᱚ ᱞᱟᱹᱭ ᱠᱚᱫᱚ ᱦᱳᱭ ᱦᱳᱭ ᱱᱟᱣᱟ ᱱᱟᱣᱟ ᱮᱱᱮᱡ ᱟᱨᱚ ᱚᱠᱚᱭ ᱥᱟᱛ ᱫᱤᱱ ᱠᱚ ᱫᱟᱠᱟ ᱵᱟᱠᱚ ᱡᱚᱢ ᱮᱫᱟ
ᱮᱠᱫᱚᱢ᱾
ᱦᱳᱭ ᱛᱟᱦᱞᱮ ᱚᱱᱠᱟ ᱢᱟ ᱫᱚᱢᱮ ᱠᱚ ᱛᱩᱫ ᱟᱠᱟᱱᱟ ᱛᱟᱦᱟᱞᱮ ᱱᱚᱣᱟ ᱢᱟ ᱟᱵᱚ ᱥᱟᱱᱛᱟᱲ ᱥᱚᱢᱟᱡᱽ ᱨᱮ ᱟᱹᱰᱤ ᱜᱮ ᱫᱚᱢᱮᱜ ᱜᱮ ᱯᱨᱚᱵᱷᱟᱵ ᱮ ᱜᱤᱰᱤᱭᱮᱫᱟ ᱦᱮ ᱵᱮᱵᱟᱹᱲᱤᱡ ᱜᱮ ᱦᱩᱭᱩᱜ ᱠᱟᱱᱟ᱾
ᱦᱮᱸ ᱦᱮᱸ ᱱᱚᱝᱠᱟ ᱫᱚ ᱥᱟᱱᱛᱟᱲ ᱥᱚᱢᱟᱡᱽ ᱫᱚ ᱞᱟᱦᱟ ᱥᱮᱫ ᱫᱚ ᱪᱤᱠᱟᱹ ᱛᱮ ᱪᱟᱞᱟᱜ-ᱟ᱾
ᱦᱳᱭ ᱱᱚᱣᱟ ᱜᱮ ᱟᱹᱞᱤᱧᱟᱜ ᱞᱟᱹᱭ ᱫᱚ ᱡᱮ ᱱᱚᱝᱠᱟ ᱛᱮᱫᱚ ᱟᱵᱚ ᱥᱟᱱᱛᱟᱲ ᱥᱚᱢᱟᱡᱽ ᱪᱤᱠᱟᱹᱛᱮ ᱞᱟᱦᱟᱜ-ᱟ, ᱱᱚᱣᱟ ᱵᱟᱠᱷᱨᱟ ᱜᱮ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜ-ᱟ᱾
ᱦᱮᱸ ᱱᱚᱣᱟ ᱤᱫᱤ ᱠᱟᱛᱮ ᱫᱚ ᱟᱹᱞᱤᱧ ᱫᱚ ᱢᱤᱫᱴᱟᱝ ᱠᱟᱛᱷᱟ ᱜᱮᱞᱤᱧ ᱞᱟᱹᱭ ᱟ᱾ ᱜᱟᱨᱡᱮᱱ ᱠᱚᱣᱟᱜ ᱫᱳᱥ ᱾ ᱪᱮᱫᱟᱜ ᱥᱮ ᱵᱟᱝ ᱢᱟ ᱢᱮᱱ ᱠᱟᱛᱷᱟ ᱩᱱᱠᱩ ᱢᱟᱱᱮ ᱢᱟᱱᱟᱣ ᱵᱟᱪᱚᱠ ᱫᱚᱨᱠᱟᱨ ᱩᱱᱠᱩ᱾
ᱦᱳᱭ ᱦᱳᱭ ᱾
ᱦᱮᱞᱳ,
ᱟᱫᱚ ᱱᱚᱣᱟ ᱨᱮᱫᱚ ᱟᱫᱚ ᱾ ᱢᱟᱱᱮ ᱜᱚᱝᱠᱮ ᱞᱤᱧ ᱞᱟᱹᱭ ᱦᱚᱪᱚᱭ ᱮᱫᱟ ᱡᱮ ᱫᱳᱥ ᱫᱚ ᱚᱠᱚᱭᱟᱜ ᱡᱮ ᱯᱟᱛᱟ ᱯᱚᱨᱚᱵᱽ ᱨᱮᱱᱟᱜ ᱫᱳᱥ ᱥᱮ ᱚᱨᱜᱮᱥᱴ ᱛᱟᱨ ᱨᱮᱱᱟᱜ ᱫᱳᱥ ᱥᱮ ᱱᱚᱜ-ᱚᱭ ᱮ ᱦᱟᱺᱰᱤ ᱯᱟᱹᱣᱨᱟᱹ ᱠᱚᱠᱚ ᱟᱠᱷᱨᱤᱧ ᱮᱫ ᱫᱚ ᱟᱨ ᱚᱱᱮ ᱡᱩᱣᱟᱹᱱ ᱠᱚᱲᱟ ᱠᱩᱲᱤ ᱠᱚᱣᱟᱜ ᱫᱳᱥ ᱱᱚᱣᱟ ᱜᱮ ᱟᱹᱞᱤᱧ ᱫᱚ ᱠᱟᱹᱴᱤᱡ ᱞᱤᱧ ᱵᱟᱲᱟᱭ ᱥᱟᱱᱟᱭᱮᱫ ᱞᱤᱭᱟ᱾
ᱱᱚᱣᱟ ᱫᱚ ᱯᱟᱛᱟ ᱠᱚᱫᱚ ᱴᱷᱤᱠ ᱜᱮᱭᱟ ᱦᱩᱭᱩᱜ ᱢᱟ ᱟᱞᱤᱧᱟᱜ ᱢᱮᱱ ᱛᱮ ᱫᱚ ᱞᱟᱹᱭ ᱱᱚᱣᱟ ᱠᱚᱫᱚ ᱯᱟᱛᱟ ᱠᱚᱫᱚ ᱦᱩᱭᱩᱜ ᱢᱟ ᱴᱷᱤᱠ ᱜᱮᱭᱟ ᱛᱚᱵᱮ ᱧᱤᱫᱟᱹ ᱯᱟᱛᱟ ᱫᱚ ᱟᱞᱚ ᱦᱩᱭᱩᱜ ᱢᱟ ᱾ ᱟᱨ ᱟᱸᱜ ᱦᱳᱭ ᱢᱟᱱᱮ ᱯᱟᱛᱟ ᱯᱚᱨᱚᱵᱽ ᱫᱚ ᱦᱩᱭᱩᱜ ᱢᱟ ᱥᱮ ᱥᱤᱧ ᱨᱮᱜᱮ ᱢᱚᱴᱟᱢᱩᱴᱤ ᱥᱤᱧ ᱨᱮᱜᱮ ᱦᱩᱭᱩᱜ ᱢᱟ ᱥᱤᱧ ᱢᱟᱱᱮ ᱥᱤᱧ ᱵᱮᱲᱟ ᱠᱷᱚᱱᱟᱜ ᱜᱮ ᱦᱩᱭᱩᱜ ᱢᱟ ᱟᱭᱩᱵ ᱛᱮ ᱡᱮᱢᱚᱱ ᱟᱞᱚ ᱦᱩᱭᱩᱜ ᱢᱟ᱾ ᱱᱚᱣᱟ ᱜᱮ ᱢᱮᱱᱟ ᱟᱹᱞᱤᱧᱟᱜ ᱢᱮᱱ ᱫᱚ᱾
ᱦᱳᱭ, ᱡᱮ ᱵᱮᱱ ᱞᱟᱹᱭ ᱦᱚᱪᱚ ᱠᱮᱫᱟ ᱡᱮ ᱯᱟᱛᱟ ᱯᱚᱨᱚᱵᱽ ᱫᱚ ᱵᱟᱝ ᱜᱮ ᱵᱟᱹᱲᱤᱡ ᱟ ᱡᱮ ᱢᱟᱱᱮ ᱴᱟᱭᱢᱤᱝ ᱴᱟᱜ ᱡᱟᱦᱟᱸ ᱵᱚᱱ ᱠᱚᱨᱟᱣ ᱦᱚᱪᱚᱭ ᱮᱫᱟ ᱚᱱᱟ ᱴᱟᱭᱢᱤᱝ ᱠᱷᱟᱹᱛᱤᱨ ᱛᱮ ᱟᱵᱚᱨᱮᱱ ᱡᱟᱦᱟᱸᱭ ᱡᱩᱣᱟᱹᱲ ᱡᱩᱣᱟᱹᱱ ᱠᱚᱲᱟ ᱠᱩᱲᱤ ᱠᱚ ᱵᱟᱹᱲᱤᱡᱚᱜ ᱠᱟᱱ ᱛᱟᱵᱚᱱᱟ ᱾
ᱮᱠᱫᱚᱢ ᱮᱠᱫᱚᱢ, ᱟᱨ ᱱᱚᱣᱟ ᱡᱩᱫᱤ ᱞᱚᱜᱚᱱ ᱜᱮ, ᱦᱮᱸ ᱞᱟᱹᱭ ᱵᱤᱱ?
ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱮᱫᱟ, ᱟᱪᱪᱷᱟ ᱜᱚᱝᱠᱮ ᱛᱟᱯᱚᱨᱮ ᱱᱚᱜᱼᱚᱭ ᱡᱟᱹᱱᱤᱡ ᱠᱚᱴᱟ ᱞᱟᱦᱟ ᱫᱤᱱ ᱜᱮᱵᱤᱱ ᱧᱮᱞ ᱠᱮᱫᱟ ᱡᱮ ᱦᱮᱸ ᱢᱤᱫᱴᱟᱝ ᱠᱩᱲᱤ ᱮᱸ ᱢᱟᱱᱮ ᱚᱱᱠᱟᱱ ᱜᱮᱭᱟᱭ ᱡᱩᱣᱟᱹᱱ ᱠᱩᱲᱤ ᱜᱤᱫᱽᱨᱟᱹ ᱟᱨ ᱢᱚᱬᱮ ᱛᱩᱨᱩᱭ ᱦᱚᱲ ᱚᱱᱠᱟ ᱠᱚᱲᱟ ᱠᱚᱲᱟᱠᱥ ᱡᱩᱣᱟᱹᱱ ᱠᱚᱲᱟ ᱜᱮ
ᱦᱟᱸ
ᱧᱮᱞᱚᱜ ᱠᱟᱱᱟ ᱡᱮ ᱥᱳᱥᱟᱞ ᱢᱤᱰᱤᱭᱟ ᱨᱮᱠᱚ ᱟᱲᱟᱜ ᱠᱟᱫᱟ ᱵᱤᱨᱟᱴ ᱠᱚ ᱦᱟᱹᱲᱩᱯᱮ ᱠᱟᱱᱟ ᱾ ᱟᱫᱚ ᱟᱨᱚ ᱢᱮᱱᱟᱜᱼᱟ ᱚᱱᱠᱟ ᱫᱚ ᱩᱱᱟᱹᱜ ᱫᱚ ᱵᱟᱹᱞᱤᱧ ᱞᱟᱹᱭᱮᱫᱟ ᱯᱨᱟᱭᱵᱷᱮᱴᱼᱼ ᱥᱮᱫ ᱫᱚ ᱵᱟᱞᱤᱧ ᱪᱟᱞᱟᱜ ᱠᱟᱱᱟ, ᱚᱱᱟ ᱜᱮ ᱠᱚ ᱢᱟᱱᱮᱼᱼ ᱟᱠᱚ ᱛᱮᱜᱮ ᱠᱚ ᱵᱷᱤᱰᱭᱣᱮᱫᱟ ᱟᱨ ᱟᱠᱚ ᱜᱮᱠᱚ ᱟᱲᱟᱜ ᱫᱟᱠᱚᱼᱼ ᱟᱨ ᱟᱠᱚᱜᱮ ᱟᱠᱚᱣᱟᱜ ᱜᱮ ᱥᱚᱢᱢᱟᱱ ᱢᱟᱼᱼ ᱫᱟᱜ ᱨᱮᱠᱚ ᱵᱟᱹᱦᱮᱞ ᱜᱤᱰᱤ ᱠᱟᱜᱼᱼ ᱠᱟᱱᱟ ᱾ ᱱᱚᱣᱟ ᱵᱤᱥᱚᱭ ᱛᱮ ᱟᱹᱵᱤᱱ ᱪᱮᱫ ᱞᱤᱢᱥ ᱦᱳᱭ ᱦᱳᱭ
ᱱᱚᱣᱟ ᱫᱚ ᱢᱟᱱᱮ ᱟᱠᱚ ᱛᱮᱜᱮ ᱠᱚ ᱪᱟᱵᱟᱭᱮᱫ ᱛᱟᱠᱚᱣᱟ ᱛᱚ ᱥᱚᱢᱢᱟᱱᱟ ᱴᱟᱠ, ᱟᱠᱚ ᱫᱚ ᱱᱩᱠᱩ ᱫᱚ ᱦᱟᱨᱟ ᱡᱩᱣᱟᱹᱱ ᱜᱤᱫᱽᱨᱟᱹ ᱾ ᱛᱚ ᱩᱱᱟᱹᱜ ᱠᱤᱪᱷᱩ ᱫᱚ ᱵᱟᱠᱚ ᱵᱩᱡᱽ ᱟᱠᱟᱫᱟ ᱾
ᱦᱮᱸ
ᱦᱚᱸ ᱫᱚ ᱱᱤᱛᱚᱜ ᱫᱚ ᱢᱟᱱᱮ ᱟᱫᱚᱼᱼ ᱪᱮᱫᱠᱟ ᱞᱤᱧ ᱞᱟᱹᱭᱟ
ᱛᱚ ᱟᱵᱤᱱᱟᱜ ᱢᱚᱛ ᱛᱮ ᱱᱚᱣᱟ ᱫᱚ ᱪᱮᱫ ᱮ ᱞᱟᱹᱭ ᱮᱫᱟ ᱾
ᱟᱨ ᱢᱤᱫᱟᱣ ᱟᱨ ᱢᱤᱫᱟᱣ ᱞᱟᱹᱭ ᱵᱤᱱ ᱾
ᱦᱚᱭ ᱡᱮᱼᱼ ᱡᱮ ᱦᱚᱜᱼᱚᱭ ᱟᱫᱚ ᱱᱚᱣᱟ ᱡᱮ ᱱᱚᱝᱠᱟ ᱦᱩᱭᱩᱜ ᱠᱟᱱᱟ ᱟᱫᱚᱼᱼ ᱟᱵᱚ ᱢᱟ ᱞᱟᱹᱭ ᱫᱟᱵᱚᱱ ᱡᱮ ᱥᱳᱥᱟᱞ ᱢᱤᱰᱤᱭᱟ ᱫᱚ ᱫᱚᱢᱮᱜ ᱜᱮ ᱵᱟᱹᱲᱤᱡᱼᱟᱼᱼ ᱟᱫᱚ ᱡᱮ ᱥᱚᱛᱛᱤ ᱜᱮ ᱥᱳᱥᱟᱞ ᱢᱤᱰᱤᱭᱟ ᱫᱚ ᱵᱟᱹᱲᱤᱡᱼᱟ ᱾
ᱵᱟᱝ ᱱᱚᱭᱟ ᱥᱳᱥᱟᱞ ᱢᱤᱰᱤᱭᱟ ᱫᱚ ᱵᱟᱝ ᱵᱟᱹᱲᱤᱡᱼᱟ ᱟᱵᱚᱼᱼ ᱦᱚᱲ ᱜᱮᱵᱚᱱ ᱵᱟᱹᱲᱤᱡᱟ, ᱪᱤᱠᱮᱠᱟ ᱵᱷᱟᱵᱛᱮ ᱥᱳᱥᱟᱞ ᱢᱤᱰᱤᱭᱟ ᱫᱚᱢ ᱤᱭᱩᱡᱟ ᱚᱱᱠᱟᱜ ᱜᱮ ᱱᱩᱭ ᱫᱚᱭ ᱪᱟᱞᱟᱜᱟᱭ ᱾
ᱦᱚᱭ
ᱦᱳ ᱪᱮᱫᱠᱟ ᱢᱟᱱᱮ ᱟᱢᱟᱜ ᱪᱮᱫᱠᱟᱢᱼᱼ ᱦᱚᱲ ᱛᱮ ᱪᱤᱠᱟ ᱵᱷᱟᱵᱛᱮ ᱠᱚᱱᱴᱮᱱ ᱮᱢ ᱛᱳᱨᱤᱭᱟ ᱚᱱᱠᱟ ᱵᱷᱟᱵ ᱛᱮᱜᱮ ᱛᱚ ᱥᱳᱥᱟᱞ ᱢᱤᱰᱤᱭᱟ ᱫᱚᱛᱚ ᱫᱩᱼᱼ ᱛᱚ ᱵᱟᱝ ᱚᱱᱟ‌ᱫᱚ ᱟᱵᱚᱣᱟᱜ ᱜᱮ ᱫᱳᱥ ᱚᱱᱟ ᱫᱚ ᱾
ᱦᱳᱭ ᱦᱳᱭ ᱟᱫᱚ ᱧᱮᱞᱚᱜ ᱠᱟᱱᱟ ᱡᱮ ᱮᱴᱟᱜ ᱡᱟᱹᱛᱤ ᱠᱚᱫᱚᱼᱼ ᱡᱮ ᱱᱚᱣᱟ ᱥᱳᱥᱟᱞ ᱢᱤᱰᱤᱭᱟ ᱨᱮᱫᱚᱼᱼ ᱟᱠᱚ ᱫᱚᱠᱚ ᱪᱤᱱᱛᱟᱹ ᱟᱠᱟᱟᱜᱼᱟ ᱡᱮ ᱪᱤᱠᱟᱹᱛᱮ ᱴᱟᱠᱟ ᱵᱚᱱ ᱟᱨᱡᱟ ᱟᱨᱡᱟᱣᱟ, ᱟᱨ ᱟᱵᱚ ᱫᱚᱵᱚᱱ ᱪᱤᱱᱛᱟᱹ ᱠᱟᱜᱼᱟ ᱟᱵᱚ ᱫᱚᱵᱚᱱ ᱪᱤᱱᱛᱟᱹ ᱠᱟᱜᱼᱟ ᱟᱵᱚᱱᱟᱜ ᱤᱡᱽᱡᱚᱛ ᱪᱤᱠᱟᱹᱛᱮ ᱱᱚᱣᱟ ᱥᱳᱥᱟᱞ ᱢᱤᱰᱤᱭᱟ ᱨᱮᱵᱚᱱ ᱩᱫᱩᱜᱽ ᱛᱟᱵᱚᱱᱟ ᱾ ᱦᱳᱭ ᱦᱮᱸ ᱛᱟᱯᱚᱨᱮ ᱱᱚᱜᱼᱚᱭ ᱢᱟ ᱡᱮ ᱧᱮᱞᱚᱜ ᱠᱟᱱᱟ ᱡᱮ ᱥᱳᱥᱟᱞ ᱢᱤᱰᱤᱭᱟ ᱤᱭᱟᱹᱛᱮᱼᱼ ᱡᱮᱢᱚᱱ ᱟᱵᱚ ᱥᱟᱱᱛᱟᱲᱤ ᱥᱟᱱᱛᱟᱲ ᱜᱮ ᱢᱤᱫᱴᱟᱭᱼᱼ ᱮ ᱤᱭᱟᱹ ᱞᱮᱱ ᱛᱟᱵᱚᱱᱟᱭ ᱵᱚᱦᱟᱞᱼᱼ ᱵᱚᱦᱚᱞᱟ ᱠᱟᱱ ᱛᱟᱵᱚᱱᱟ ᱡᱟᱦᱟᱸᱭ ᱞᱚᱵᱚ ᱦᱟᱸᱥᱫᱟ ᱥᱮᱼᱼ
ᱦᱮᱸ ᱦᱮᱸ ᱦᱮᱸ ᱩᱱᱤ ᱜᱮ ᱛᱚ ᱢᱮᱱᱟᱭ ᱛᱟᱵᱚᱱᱟ ᱱᱤᱛᱚᱜ ᱫᱚ ᱾
ᱦᱳᱭ ᱦᱳᱭ ᱦᱮᱸ ᱡᱟᱦᱟᱸᱭ ᱴᱨᱟᱵᱷᱮᱞ ᱠᱟᱛᱮᱜ ᱡᱟᱭᱜᱟ ᱠᱚᱨᱮᱱᱟᱜᱼᱮ ᱮ ᱵᱞᱚᱠ ᱵᱞᱚᱠ ᱵᱷᱤᱰᱭᱳ ᱵᱮᱱᱟᱣᱟ, ᱛᱟᱦᱞᱩᱼᱼ ᱚᱸᱰᱮ ᱛᱮᱦᱚᱸ ᱟᱵᱚ ᱵᱩᱡᱷᱟᱹᱣ ᱦᱩᱭᱩᱜ ᱛᱟᱵᱚᱱᱟ ᱡᱮ ᱥᱳᱥᱟᱞ ᱢᱤᱰᱤᱭᱟ ᱛᱮᱦᱚᱸ ᱴᱟᱠᱟ ᱯᱚᱭᱥᱟ ᱫᱚ ᱵᱷᱟᱜᱮ ᱜᱮ ᱢᱮᱱᱟᱜᱼᱟ ᱾ ᱠᱤᱱᱛᱩ ᱟᱵᱚ ᱚᱱᱟ ᱱᱚᱣᱟ ᱥᱳᱥᱟᱞ ᱢᱤᱰᱤᱭᱟᱼᱼ ᱢᱟᱱᱮ ᱚᱱᱠᱟᱱ ᱤᱭᱟᱹ ᱨᱮᱵᱚᱱ ᱤᱭᱩᱡᱟ ᱡᱮ ᱟᱵᱚᱱᱟᱜ ᱯᱷᱟᱭᱫᱟ ᱦᱩᱭᱩᱜ ᱢᱟᱼᱼ ᱡᱮ ᱟᱵᱚ ᱟᱵᱚ ᱪᱮᱛᱟᱱ ᱨᱮ ᱩᱱᱤ ᱯᱷᱟᱭᱫᱟ ᱟᱞᱚ ᱞᱩᱴᱟᱹᱣ ᱢᱟᱭ, ᱟᱵᱚ ᱩᱱᱤ ᱪᱮᱛᱟᱱ ᱨᱮ ᱯᱷᱟᱭᱫᱟ ᱵᱚᱱ ᱞᱩᱴᱟᱹᱣ ᱢᱟ ᱾
ᱦᱮᱸ ᱦᱮᱸ ᱦᱮᱸ
ᱛᱟᱦᱚᱞᱮ ᱜᱚᱝᱠᱮ ᱱᱚᱣᱟ ᱜᱮ ᱟᱹᱞᱤᱧ ᱴᱷᱮᱱ ᱫᱚ ᱟᱹᱵᱤᱱᱟᱜ ᱨᱟᱭ ᱞᱤᱧ ᱠᱷᱚᱡᱚᱜ ᱠᱟᱱᱟ ᱡᱮ ᱟᱹᱵᱤᱱ ᱥᱳᱥᱟᱞ ᱢᱤᱰᱤᱭᱟ ᱪᱮᱫᱠᱟᱱ ᱢᱮᱫ ᱛᱮᱵᱤᱱ ᱧᱮᱞ ᱜᱮᱭᱟ?
ᱥᱳᱥᱟᱞ ᱢᱤᱰᱤᱭᱟ ᱫᱚ ᱟᱹᱞᱤᱧ ᱫᱚ ᱵᱷᱟᱜᱮ ᱢᱤᱫᱴᱮᱱ ᱞᱤᱧ ᱧᱮᱞ ᱜᱮᱭᱟ ᱟᱫᱚ ᱥᱳᱥᱟᱞ ᱢᱤᱰᱤᱭᱟ ᱫᱚ ᱢᱟᱱᱮ ᱪᱮᱠᱟᱛᱮᱢ ᱤᱫᱤᱭᱟ ᱚᱱᱠᱟ ᱜᱮᱛᱚᱭ ᱪᱟᱞᱟᱜᱼᱟ᱾ ᱟᱵᱤᱱ ᱢᱟ ᱪᱮᱫᱠᱟ ᱱᱤᱱ ᱵᱮᱵᱚᱦᱟᱨᱮᱭᱟ ᱥᱚᱥᱟᱞ ᱢᱰᱤᱭᱟ ᱛᱮᱜᱮ ᱛᱚ ᱟᱵᱤᱱ ᱪᱮᱫ ᱠᱟᱱᱟᱜ ᱠᱚᱱᱴᱮᱱᱴ ᱠᱚᱵᱤᱱ ᱛᱳᱭᱨᱤᱭᱟ ᱢᱟᱱᱮ ᱦ ᱵᱮᱱᱟᱣ ᱟᱵᱤᱱ ᱚᱱᱠᱟ ᱜᱮᱵᱤᱱ ᱟᱲᱟᱜᱟ ᱚᱱᱠᱟᱱ ᱜᱮ ᱵᱷᱟᱜᱤ ᱵᱷᱟᱜᱮᱭᱟᱜ
ᱦᱳᱭ ᱦᱳᱭ
ᱚᱱᱠᱟ ᱜᱮᱛᱚ ᱚᱱᱟ ᱜᱟᱱ ᱦᱚᱲ ᱠᱚᱠᱚ ᱠᱩᱥᱤᱭᱟᱛᱟᱵᱤᱱᱟ ᱟᱨ ᱡᱩᱫᱤ ᱚᱱᱠᱟ ᱠᱷᱟᱨᱟᱯ ᱠᱷᱟᱨᱟᱯ ᱵᱷᱤᱰᱭᱳ ᱠᱚᱵᱮᱱ ᱵᱮᱱᱟᱣ ᱟᱫᱚ ᱦᱚᱲᱠᱤ ᱠᱚ ᱚᱱᱟ ᱠᱚᱫᱚ ᱠᱚ ᱠᱩᱥᱤᱭᱟᱜᱼᱟ ᱚᱱᱟ ᱠᱚᱫᱚ ᱵᱟᱝ ᱠᱩᱥᱤᱭᱟᱜᱼᱟ ᱡᱮᱢᱚᱱ
ᱵᱟᱝ ᱵᱟᱝ
ᱜᱮ ᱡᱮᱢᱚᱱ ᱵᱷᱟᱜᱮ ᱵᱷᱟᱜᱮᱭᱟᱜ ᱵᱤᱱ ᱟᱲᱟᱜᱟ ᱚᱱᱠᱟ ᱜᱮᱛᱚ ᱠᱚ ᱧᱮᱞᱟᱥᱮ ᱵᱷᱟᱜᱮ ᱵᱷᱟᱜᱮ ᱠᱚᱢᱮᱱᱴ ᱠᱚ ᱦᱤᱡᱩᱜ ᱞᱟᱭᱤᱠ ᱠᱚ ᱦᱤᱡᱩᱜᱼᱟ ᱚᱸᱰᱮ ᱠᱷᱚᱱᱟᱜ ᱜᱮ᱾ ᱟᱨᱚ ᱢᱟᱱᱮ ᱪᱮᱛᱟᱱ ᱥᱮᱫ ᱵᱤᱱ ᱞᱟᱦᱟ ᱫᱟᱲᱮᱭᱟᱜᱼᱟ ᱛᱤᱱᱟᱹᱜ ᱜᱮ ᱵᱷᱟᱜᱮ ᱵᱷᱟᱜᱮᱭᱟᱜ ᱢᱟᱱᱮ ᱠᱚᱱᱴᱮᱱᱴ ᱟᱛᱮᱜ ᱵᱤᱱ ᱵᱮᱱᱟᱣᱟ ᱵᱷᱤᱰᱭᱳ ᱠᱚ᱾
ᱦᱳᱭ ᱦᱳᱭ᱾
ᱟᱨ ᱡᱩᱫᱤ ᱠᱷᱟᱨᱟᱵ ᱠᱷᱟᱨᱟᱵ ᱵᱷᱤᱰᱭᱳ ᱵᱮᱱ ᱵᱮᱱᱟᱣᱟ ᱟᱱᱟᱛᱤᱠᱤ ᱞᱟᱦᱟᱜᱼᱟ ᱞᱟᱦᱟ ᱥᱮᱫ ᱫᱚ ᱚᱱᱟ ᱫᱚ ᱵᱟᱵᱮᱱ ᱪᱟᱞᱟᱣ ᱫᱟᱲᱮᱭᱟᱜᱼᱟ᱾
ᱵᱟᱝ ᱵᱟᱝ᱾
ᱦᱮᱸ ᱩᱱᱟᱹᱜ ᱜᱮ ᱥᱟᱯᱳᱚᱴ ᱦᱚᱲ ᱠᱚ ᱮᱢᱟ ᱵᱤᱱᱟ ᱱᱟᱯᱟᱭ ᱱᱟᱯᱟᱭ ᱡᱩᱫᱤ ᱵᱷᱤᱰᱭᱳ ᱠᱚᱵᱤᱱ ᱵᱮᱱᱟᱣᱟ᱾
ᱦᱮᱸ
ᱩᱱᱟᱹᱜ ᱜᱮ ᱥᱟᱯᱳᱨᱴ ᱠᱚ ᱮᱢᱟ ᱵᱮᱤᱱᱟ ᱩᱱᱟᱹᱜ ᱜᱮ ᱦᱮᱸ ᱟᱫᱚ ᱞᱟᱦᱟ ᱥᱮᱫ ᱵᱤᱱ ᱪᱟᱞᱟᱣ ᱫᱟᱲᱮᱭᱟᱜᱼᱟ ᱪᱮᱛᱟᱱ ᱥᱮᱫ᱾
ᱦᱮᱸ ᱛᱟᱦᱞᱮ ᱱᱚᱜᱼᱚᱭ ᱜᱚᱝᱠᱮ ᱟᱹᱰᱤ ᱱᱟᱯᱟᱭ ᱠᱟᱛᱷᱟ ᱜᱮ ᱡᱚᱛᱷᱟᱛ ᱠᱟᱛᱷᱟ ᱠᱚᱵᱤᱱ ᱞᱟᱹᱭ ᱠᱮᱫᱟ ᱠᱤᱱᱛᱩ ᱦᱚᱸᱜ ᱚᱭ- ᱡᱮ ᱟᱵᱚ ᱫᱚ ᱱᱚᱰᱮ ᱜᱮ ᱧᱮᱞ ᱦᱩᱭᱩᱜ ᱛᱟᱵᱚᱱᱟ ᱥᱳᱥᱟᱞ ᱢᱤᱰᱤᱭᱟ ᱫᱚ ᱟᱵᱚ ᱫᱚ ᱥᱳᱥᱟᱞ ᱢᱤᱰᱤᱭᱟ ᱪᱮᱛᱟᱱ ᱨᱮ ᱫᱚ ᱟᱵᱚ ᱩᱱᱤ ᱪᱮᱛᱟᱱ ᱨᱮ ᱯᱷᱟᱭᱫᱟ ᱛᱤᱱᱟᱹᱜ ᱵᱚᱱ ᱞᱩᱴᱟᱹᱣ ᱫᱟᱲᱮᱭᱟᱜᱼᱟ ᱩᱱᱟᱹᱜ ᱜᱮ ᱵᱷᱟᱜᱤ ᱵᱟᱝᱠᱷᱟᱱ ᱫᱚ ᱥᱳᱥᱟᱞ ᱢᱤᱰᱤᱭᱟ ᱫᱚ ᱮᱢᱚᱱ ᱡᱮ ᱮᱢᱚᱱ ᱡᱤᱱᱤᱥ ᱠᱟᱱᱟ ᱵᱟᱠᱷᱟᱱ ᱫᱚ ᱟᱵᱚᱱᱟᱜ ᱟᱨ ᱯᱷᱟᱭᱫᱟ ᱞᱩᱴᱟᱹᱣ ᱜᱚᱜ ᱠᱟᱜᱼᱟ᱾
ᱮᱠᱫᱚᱢ ᱥᱳᱥᱟᱞ ᱢᱤᱰᱤᱭᱟ ᱫᱚ ᱵᱟᱱᱟᱨ ᱠᱷᱮᱛᱨᱮ ᱨᱮᱜᱮ ᱵᱷᱟᱜᱮ ᱵᱷᱟᱜᱤ ᱦᱚᱸ ᱵᱷᱟᱜᱤᱭᱟ ᱵᱟᱹᱲᱤᱡ ᱦᱚᱸ ᱵᱟᱹᱲᱤᱡᱟᱭ᱾
ᱦᱮᱸ ᱵᱟᱹᱲᱤᱡ ᱠᱷᱟᱱ ᱫᱚ ᱫᱚᱢᱮᱜᱮ ᱵᱟᱹᱲᱤᱡᱼᱟ ᱟᱨ ᱵᱷᱟᱹᱜᱤ ᱠᱷᱟᱱ ᱫᱚᱢᱮᱜᱮ ᱵᱷᱟᱜᱤᱼᱟ᱾
ᱮᱠᱫᱚᱢ ᱟᱫᱚ ᱟᱹᱵᱤᱱ ᱟᱹᱵᱤᱱ ᱴᱷᱮᱱ ᱜᱮ ᱜᱚᱲᱟ ᱪᱮᱫᱠᱟᱱᱟᱜ ᱵᱤᱱ ᱠᱚᱨᱟᱣᱟ ᱚᱱᱠᱟᱜ ᱜᱮ ᱵᱷᱤᱰᱤᱣᱚ ᱟᱵᱤᱱ ᱡᱩᱫᱤ
ᱢᱟᱱᱮ ᱱᱚᱣᱟ ᱫᱚ ᱤᱭᱟᱹ ᱠᱟᱨᱚᱱ ᱫᱚ ᱦᱩᱭᱩᱜ ᱠᱟᱱᱟ ᱟᱵᱚ ᱢᱟᱹᱱᱢᱤ ᱪᱮᱛᱟᱱ ᱴᱷᱮᱱ ᱜᱮ ᱰᱤᱯᱷᱮᱱᱟᱭ ᱡᱮ ᱟᱢ ᱪᱮᱫᱠᱟᱱ ᱡᱤᱱᱤᱥ ᱮᱢ ᱪᱟᱭᱮᱫᱟ ᱚᱱᱠᱟ ᱜᱤ ᱮᱢᱟᱢᱟ᱾
ᱦᱳᱭ ᱮᱠᱫᱚᱢ᱾
ᱛᱟᱦᱚᱞᱮ ᱜᱚᱝᱠᱮ ᱤᱭᱟᱹ ᱠᱚᱨᱮᱱᱟᱜ ᱢᱟᱞᱟᱝ ᱫᱚᱢᱮ ᱞᱟᱝ ᱜᱚᱞᱯᱚ ᱠᱮᱫᱼᱟ ᱥᱳᱥᱟᱞ ᱢᱤᱰᱤᱭᱟ ᱨᱮᱱᱟᱜ ᱛᱟᱦᱚᱞᱮ, ᱟᱢ ᱢᱤᱫᱴᱮᱱ ᱴᱚᱯᱤᱠ ᱤᱧ ᱞᱟᱹᱭᱮᱫ ᱛᱟᱞᱟᱝᱟ ᱡᱮ ᱱᱚᱜ ᱚᱭ ᱟᱢᱵᱟᱵᱚᱛᱤ ᱢᱟ ᱥᱮᱴᱮᱨᱱᱟ ᱜᱟᱯᱟ ᱜᱮ ᱡᱟᱹᱱᱤᱡ ᱟᱢᱵᱟᱯᱚᱛᱤ ᱫᱚ,
ᱮᱠᱫᱚᱢ ᱜᱟᱯᱟ ᱜᱮ ᱾ ᱱᱚᱜ ᱚᱭ ᱜᱟᱯᱟ ᱞᱟᱹᱜᱤᱫ ᱱᱚᱜ ᱚᱭ ᱠᱷᱟᱹᱡᱟᱹᱲᱤ ᱠᱚ ᱦᱟᱛᱟᱣ ᱪᱟᱞᱟᱣ ᱦᱩᱭ ᱞᱮᱱᱟ᱾ ᱜᱮᱲᱮ ᱠᱷᱟᱹᱡᱟᱹᱲᱤ ᱠᱚ ᱦᱟᱛᱟᱣ ᱟᱜᱩ ᱦᱩᱭᱱᱟ᱾
ᱛᱟᱦᱚᱞᱮ ᱜᱚᱝᱠᱮ, ᱦᱳᱭ ᱦᱳᱭ ᱪᱮᱫ ᱵᱤᱱ ᱞᱟᱹᱭᱮᱫ ᱛᱟᱦᱮᱸᱱᱟ ᱠᱟᱹᱴᱤᱡ ᱞᱟᱹᱭ ᱵᱤᱱ?
ᱞᱟᱹᱭ ᱮᱫ ᱛᱟᱦᱮᱱ ᱞᱤᱧ ᱡᱮ ᱜᱟᱯᱟ ᱠᱷᱟᱹᱡᱟᱹᱲᱤ ᱟᱠᱟᱱ ᱛᱷᱟᱚᱲ ᱠᱚ ᱡᱚᱢᱟ ᱛᱚ ᱟ ᱢᱟᱵᱟᱹᱛᱤ ᱨᱮᱫᱚ᱾
ᱦᱳᱭ ᱦᱳᱭ ᱟᱵᱚ ᱫᱚ ᱚᱱᱟᱜᱮ ᱱᱤᱭᱟᱹᱢ ᱛᱚᱵᱚᱱ ᱾
ᱦᱮᱸ ᱟᱨ ᱟᱭᱩᱵ ᱵᱮᱲᱟ ᱫᱚᱠᱚ ᱯᱤᱴᱷᱟᱹᱭᱟ ᱟᱵᱚ ᱦᱚᱲ ᱫᱚ ᱾ ᱟᱨ ᱚᱲᱟᱜ ᱦᱚᱲ ᱠᱚ ᱟᱭᱳ ᱜᱚᱜᱚ ᱦᱚᱲ ᱠᱚ ᱛᱮᱦᱮᱧ ᱵᱤᱨ ᱥᱮᱫ ᱠᱚ ᱪᱟᱞᱟᱣ ᱞᱮᱱᱟ ᱥᱟᱠᱟᱢ ᱦᱮᱡ ᱾ ᱥᱟᱠᱟᱢ ᱠᱚᱠᱚ ᱦᱮᱡ ᱟᱹᱜᱩ ᱠᱚ ᱮ ᱦᱟᱸᱭ ᱦᱮᱡ ᱟᱹᱜᱩ ᱠᱮᱫᱟ ᱠᱚ ᱫᱤᱭᱮ ᱜᱟᱯᱟ ᱟᱭᱩᱵ ᱥᱮᱫ ᱫᱚᱠᱚ ᱯᱤᱴᱷᱟᱹᱭᱟᱛᱚ ᱾ ᱟᱵᱚ ᱦᱚᱲ ᱫᱚ ᱟᱹᱰᱤ ᱟᱭᱢᱟ ᱦᱚᱲ ᱜᱮᱠᱚ ᱯᱤᱴᱷᱟᱹᱭᱟ ᱾
ᱟᱯᱮ ᱚᱱᱛᱮ ᱜᱮ ᱪᱤᱠᱠᱟ ᱛᱟᱦᱚᱞᱮ ᱯᱤᱴᱷᱟᱹᱭ ᱜᱮᱭᱟᱯᱮ ᱥᱮ ᱟᱢᱟᱵᱚᱛᱤ ᱨᱮ ᱾
ᱦᱮᱸ ᱟᱞᱮᱥᱮᱜ ᱦᱚᱸ ᱯᱤᱴᱷᱟᱹ ᱞᱟᱴᱷᱟ ᱠᱚᱫᱚ ᱵᱷᱟᱜᱤ ᱜᱮ ᱯᱤᱴᱷᱟᱹ ᱞᱟᱴᱷᱟᱭ ᱜᱮᱭᱟᱞᱮ ᱾ ᱟᱫᱚ ᱞᱟᱦᱟ ᱛᱮᱢᱟ ᱵᱟᱝᱞᱮ ᱯᱤᱴᱷᱟᱹ ᱵᱟᱲᱟ ᱠᱟᱜᱼᱟ ᱠᱤᱱᱛᱩ ᱟᱫᱚ ᱟᱥᱛᱮ ᱟᱥᱛᱮ ᱞᱮᱞᱮᱯ ᱵᱟ ᱟᱵᱚ ᱦᱚᱸᱵᱚᱱ ᱯᱤᱴᱷᱟᱹ ᱞᱟᱴᱟ ᱠᱟᱛᱮᱫ ᱵᱚᱱ ᱡᱚᱢ ᱟᱵᱚ ᱟᱫᱚ ᱱᱮᱛᱟᱨ ᱫᱚ ᱾ ᱮ ᱜᱚᱴ ᱵᱟᱠᱷᱟᱱ ᱫᱚ ᱦᱟᱱᱮ ᱟᱵᱚᱱᱟᱜ ᱡᱟᱦᱟᱸ ᱢᱚᱠᱚᱨ ᱰᱩᱵ ᱠᱚ ᱞᱟᱹᱭ ᱫᱚ ᱫᱮᱠᱳ ᱛᱮᱫᱚ ᱟᱨ ᱥᱟᱠᱨᱟ ᱮ ᱤᱭᱟᱹ ᱟᱨ ᱟᱵᱚ ᱫᱚ ᱥᱟᱠᱨᱟᱛ ᱵᱚᱱ ᱞᱟᱹᱭ ᱫᱚ ᱾ ᱛᱚᱠᱷᱚᱱ ᱜᱮ ᱤᱧ ᱫᱩᱧ ᱧᱮᱞ ᱟᱠᱟᱜᱼᱟ ᱡᱮ ᱯᱤᱴᱷᱟᱹ ᱞᱟᱴᱷᱟᱭ ᱜᱮᱭᱟ ᱠᱚ ᱾ ᱠᱤᱱᱛᱩ ᱱᱮᱛᱟᱨ ᱫᱚ ᱵᱟ ᱱᱮᱛᱟ ᱫᱚ ᱦᱳᱭ ᱦᱳᱭ
ᱯᱤᱴᱷᱟᱹ ᱵᱟᱛᱟᱭᱟ ᱟᱨ ᱚᱱᱟ ᱨᱩᱢ ᱫᱚ ᱢᱤᱫᱴᱟᱝ ᱠᱚ ᱞᱮ
ᱦᱳᱭ ᱦᱳᱭ ᱟᱫᱚ ᱱᱮᱛᱟᱜ ᱱᱮᱛᱟᱨ ᱫᱚ ᱧᱮᱞᱚᱜ ᱚᱱᱟ ᱡᱷᱚᱛᱚ ᱯᱚᱨᱚᱵᱽ ᱨᱮᱜᱮ ᱵᱚᱱ ᱯᱤᱴᱷᱟᱹ ᱞᱟᱴᱷᱟᱭᱮᱫᱟ ᱥᱚᱨᱚᱦᱟᱭ ᱛᱟᱢ ᱾ ᱨᱩᱰᱟᱹ ᱛᱟᱢ ᱟᱨ ᱱᱚᱛᱮᱥ ᱦᱳᱭ ᱾ ᱟᱥᱮ ᱜᱚᱝᱜᱷᱟ ᱥᱮ
ᱦᱚᱸ᱾
ᱡᱟᱦᱟᱸ ᱠᱟᱱᱴᱷᱟᱨ ᱯᱚᱨᱚᱵᱽ ᱾
ᱦᱚᱸ ᱫᱚᱯᱚᱨᱮᱭᱟ ᱯᱤᱴᱷᱟᱹ ᱫᱚ ᱦᱩᱭᱩᱜ ᱠᱟᱱ ᱜᱮᱭᱟ ᱱᱮᱛᱟᱨ ᱫᱚ ᱾
ᱟᱫᱚ ᱚᱱᱟ ᱫᱚ ᱢᱤᱫᱴᱟᱝ ᱤᱭᱟᱹ ᱞᱮᱠᱟ ᱤᱭᱟᱹ ᱦᱳᱭ ᱟᱠᱟᱱ ᱛᱟᱵᱚᱱᱟ ᱡᱮ ᱯᱤᱴᱷᱟᱹ ᱞᱟᱴᱷᱟ ᱫᱚ ᱾ ᱟᱵᱚ ᱥᱟᱱᱛᱟᱲᱟᱜ ᱫᱚ ᱟᱹᱰᱤ ᱢᱚᱸᱡᱽ ᱢᱤᱫᱴᱟᱝ ᱡᱚᱢ ᱡᱤᱱᱤᱥ ᱠᱟᱱ ᱛᱟᱵᱚᱱᱟ ᱾
ᱦᱩᱸ
ᱯᱤᱴᱷᱟᱹ ᱫᱚ ᱜᱚᱴᱟ ᱠᱚ ᱤᱭᱟ ᱟᱹᱠᱷᱨᱤᱧ ᱯᱚᱨᱡᱚᱱᱛᱚ ᱟᱹᱠᱷᱨᱤᱧᱟ ᱟᱵᱚᱣᱟᱜ ᱡᱮᱢᱚᱱ ᱚᱱᱮ ᱢᱮᱞᱟ ᱠᱚᱨᱮ ᱾
ᱦᱳᱭ ᱦᱳᱭ,
ᱦᱮᱸᱦᱮᱸ ᱾
ᱛᱟᱦᱮᱻᱜᱚᱝᱠᱮᱻ ᱡᱟᱹᱯᱤᱫ ᱠᱚᱫᱚ ᱛᱤᱱ ᱥᱮᱫ ᱦᱩᱭᱩᱜ ᱜᱮᱭᱟ?
ᱡᱟᱹᱯᱤᱫ ᱦᱟᱸᱜ ᱠᱷᱟᱱ ᱡᱟᱹᱯᱤᱫ ᱦᱩᱭᱩᱜᱼᱟ ᱢᱚᱴᱟᱢᱩᱴᱤ ᱚᱝᱠᱟ ᱵᱟᱨᱚᱴᱟ ᱜᱟᱱ ᱵᱟᱡᱟ ᱾
ᱟᱪᱪᱷᱟ ᱟᱪᱪᱷᱟ ᱟᱫᱚ ᱦᱳᱭ ᱟᱵᱚ ᱫᱚ ᱦᱳᱭ ᱾ ᱦᱮᱸ ᱡᱟᱹᱯᱤᱫ ᱠᱚᱫᱚ ᱚᱝᱠᱟ ᱜᱮ ᱾ ᱦᱳᱭ ᱫᱚᱥᱴᱟ ᱠᱟᱹᱴᱤᱡ ᱞᱟᱦᱟᱨᱮ ᱟᱹᱞᱤᱧ ᱫᱚ ᱚᱭ ᱫᱚᱥᱴᱟ ᱮᱜᱟᱨᱚᱴᱟ ᱥᱮᱜ ᱜᱮ ᱟᱫᱚ
ᱟᱪᱪᱷᱟ ᱛᱟᱦᱚᱞᱮ ᱟᱵᱚᱦᱟᱣᱟ ᱪᱮᱜᱠᱟ ᱫᱚᱦᱚ ᱠᱟᱫᱟᱭ ᱚᱱᱛᱮ?
ᱦᱮᱸ ᱟᱵᱚ ᱦᱟᱣᱟᱫᱚ ᱱᱚᱜᱼᱚᱭ ᱢᱟ ᱦᱩᱰᱦᱩᱰᱟᱹᱣ ᱫᱟᱭ ᱨᱤᱢᱤᱞ ᱠᱚ ᱨᱟᱠᱟᱵ ᱟᱠᱟᱫᱟᱭ ᱵᱷᱟᱜᱤ ᱜᱮ ᱾
ᱛᱟᱯᱚᱨᱮ ᱜᱚᱝᱠᱮ ᱟᱯᱮᱥᱮᱫ ᱜᱮ ᱟᱵᱚᱦᱟᱣᱟ ᱪᱮᱜᱠᱟ ᱢᱮᱱᱟᱜᱼᱟ?
ᱱᱚᱛᱮ ᱫᱚ ᱯᱚᱨᱤᱥᱠᱟᱨ ᱜᱮᱭᱟ ᱾ ᱛᱮᱦᱮᱧ ᱫᱚ ᱦᱚᱞᱟ ᱢᱟᱸᱫᱷᱮᱨ ᱫᱟᱜ ᱵᱟᱲᱟ ᱠᱮᱫᱟᱭ ᱾